ᱦᱮᱸ ᱡᱚᱦᱟᱨ ᱜᱤ ᱜᱚᱝᱠᱮ᱾
ᱚᱸᱻ ᱱᱟᱯᱟᱭ ᱜᱤᱛᱚ᱾
ᱦᱮᱸ ᱱᱟᱯᱟᱭ ᱜᱮ ᱱᱟᱦᱟᱸᱜ᱾
ᱟᱪᱪᱷᱟ ᱟᱞᱮ ᱦᱚᱸ ᱱᱟᱯᱟᱭ ᱜᱮ ᱦᱟᱸᱜ ᱦᱟᱞᱮ ᱦᱚᱸ ᱱᱟᱯᱟᱭ ᱜᱮ ᱦᱟᱸᱜ᱾
ᱩᱱᱠᱟ ᱢᱚᱡᱽ ᱛᱟᱦᱮᱱ ᱠᱷᱟᱡ ᱵᱩᱜᱤᱭᱟᱜ᱾
ᱦᱮᱸ ᱦᱮᱸ ᱦᱮᱸ᱾ ᱛᱚᱵᱮᱻ ᱱᱤᱫᱚᱞᱟᱝ ᱨᱚᱯᱚᱲᱟ᱾ ᱱᱚᱜ-ᱚᱭ ᱡᱮ ᱟᱵᱚ ᱥᱟᱶᱛᱟ ᱥᱚᱢᱟᱡᱽ ᱨᱮ ᱢᱮᱱᱟᱜ ᱮᱱᱮᱡ ᱥᱤᱨᱤᱧ᱾ ᱛᱚ ᱱᱚᱣᱟ ᱪᱮᱛᱟᱱ ᱨᱮ ᱞᱟᱝ ᱜᱟᱞᱚᱪᱟ ᱴᱷᱤᱠ ᱜᱮᱭᱟ᱾
ᱦᱩᱸ ᱴᱷᱤᱠ ᱜᱮᱭᱟ᱾
ᱛᱚ ᱦᱚᱸᱜᱼᱚᱭ ᱡᱮ ᱟᱵᱚᱣᱟᱜ ᱥᱟᱶᱛᱟ ᱥᱚᱢᱟᱡᱽ ᱨᱮ ᱟᱸᱻ ᱡᱟᱱᱟᱢᱚᱜ ᱠᱷᱚᱱ ᱜᱩᱡᱩᱜ ᱫᱷᱟᱹᱵᱤᱡ ᱟᱹᱰᱤ ᱞᱮᱠᱟ ᱱᱟᱜ ᱱᱤᱛ ᱱᱤᱛᱤ ᱱᱤᱭᱚᱢᱼᱼ ᱟᱹᱵᱩᱣᱟᱜ ᱢᱮᱱᱟᱜ-ᱟ ᱦᱮᱸ ᱥᱮ ᱵᱟᱝ ᱜᱩᱡᱩᱜ ᱠᱷᱚᱡ ᱢᱟᱱᱮ ᱡᱟ ᱤᱭᱟᱹᱼᱼ ᱡᱟᱱᱟᱢᱚᱜ ᱠᱷᱚᱱ ᱜᱩᱡᱩᱜ ᱫᱷᱟᱹᱵᱤᱡ ᱨᱮ ᱛᱚ ᱚᱱᱟ ᱛᱟᱞᱟ ᱨᱮᱼᱼ ᱟᱵᱚᱣᱟᱜ‌ ᱡᱟᱦᱟᱸ ᱞᱮᱠᱟ ᱵᱟᱯᱞᱟ ᱦᱩᱭ ᱱᱟ ᱥᱚᱦᱨᱟᱭᱼᱼ ᱛᱟᱨᱯᱚᱨᱮ ᱵᱟᱦᱟ ᱟᱹᱰᱤ ᱜᱟᱱ ᱯᱚᱨᱚᱵᱽ ᱯᱩᱱᱟᱹᱭ ᱢᱮᱱᱟᱜ ᱛᱟᱹᱵᱩᱝᱟ᱾ ᱛᱚ ᱦᱚᱸᱜ ᱚᱱᱟ ᱯᱚᱨᱚᱵᱽ ᱯᱩᱱᱟᱹᱭ ᱠᱚᱨᱮ ᱥᱮ ᱵᱟᱯᱞᱟ ᱠᱚᱨᱮ ᱟᱹᱵᱩ ᱮᱱᱮᱡᱟ ᱵᱚᱝ ᱥᱮᱨᱮᱧᱟ ᱵᱚᱝ ᱦᱮᱸᱥᱮ ᱵᱟᱝ ᱥᱟᱱᱟᱢ ᱠᱩ ᱢᱤᱫ ᱛᱮ᱾ ᱢᱟᱱᱮ ᱢᱤᱫ ᱛᱮ ᱡᱟᱦᱟᱸ ᱞᱮᱠᱟ ᱠᱚᱲᱟ ᱜᱤᱫᱽᱨᱟᱹ ᱠᱩᱲᱤ ᱜᱤᱫᱽᱨᱟᱹ ᱦᱟᱲᱟᱢ ᱵᱩᱰᱷᱦᱤ᱾ ᱟᱭᱚ ᱵᱟᱵᱟ ᱥᱟᱱᱟᱢ ᱠᱚ ᱟᱵᱚ ᱫᱚ ᱟᱵᱚᱣᱟᱜ ᱥᱚᱢᱟᱪ ᱨᱮ ᱮᱜ ᱢᱤᱫ ᱴᱷᱮᱱ ᱡᱟᱣᱨᱟ ᱠᱟᱛᱮᱜ ᱵᱩᱝ ᱮᱱᱮᱡᱟ ᱵᱩᱝ ᱥᱮᱨᱮᱧᱟ ᱵᱩᱝ᱾
ᱦᱩᱸ᱾
ᱡᱟᱦᱟᱸ ᱞᱮᱠᱟ᱾ ᱩᱸ ᱛᱩᱢᱫᱟᱜ ᱴᱟᱢᱟᱠ ᱟᱛᱮᱜ ᱰᱷᱚᱞ ᱴᱟᱢᱟᱠ ᱟᱛᱮᱜ᱾ ᱟᱵᱩ ᱵᱩᱝ ᱨᱟᱹᱥᱠᱟᱹ ᱨᱚᱢᱚᱡᱟ ᱵᱩᱝ ᱟᱨ ᱚᱱᱠᱟ ᱞᱮᱠᱟᱛᱼᱼ ᱛᱮ ᱟᱵᱩ ᱫᱚᱝ ᱞᱟᱜᱽᱲᱮ᱾ ᱫᱩᱨᱩᱢ ᱡᱟᱜ ᱱᱚᱶᱟ ᱫᱚ ᱱᱚᱜᱼᱚᱸᱭ ᱡᱮ ᱟᱵᱚᱣᱟᱜ ᱯᱚᱨᱚᱵᱽ ᱚᱱᱟ ᱦᱤᱥᱟᱹᱵ ᱛᱤᱵᱩᱝ ᱮᱱᱮᱡᱟ᱾
ᱮᱱᱮᱡᱚᱜ-ᱟ ᱦᱮ, ᱦᱮᱸ ᱦᱮᱸ᱾
ᱦᱚᱭ ᱦᱚᱭ ᱡᱟᱦᱟᱸ ᱞᱮᱠᱟ ᱫᱚᱝ ᱫᱚ ᱢᱮᱱ ᱞᱮᱠᱷᱟᱡ ᱫᱚ ᱥᱚᱦᱨᱟᱭ ᱨᱮᱼᱼ ᱠᱚ ᱮᱱᱮᱡᱟ ᱦᱮᱸ ᱥᱮ ᱵᱟᱝ ᱥᱚᱦᱨᱟᱭ ᱨᱮ ᱟᱨ ᱢᱟᱱᱮ ᱡᱟᱦᱟᱸ ᱚᱠᱛᱚ ᱨᱮᱜᱮ ᱢᱟᱱᱮ ᱫᱚᱝ ᱫᱚᱠᱚ ᱮᱱᱮᱡ ᱜᱮᱭᱟ ᱠᱚ ᱚᱱᱮ ᱚᱱᱠᱟ ᱥᱚᱦᱚ ᱨᱟᱦᱟᱭ ᱨᱮᱦᱚᱸ ᱵᱚᱱ ᱮᱱᱮᱡᱚᱜᱼᱟ ᱵᱟᱯᱞᱟ ᱨᱮᱦᱚᱸ ᱵᱚᱱ ᱮᱱᱮᱡᱚᱜᱼᱟ ᱚᱱᱮ ᱚᱱᱠᱟ ᱛᱚ ᱫᱚᱝ ᱫᱚ ᱢᱮᱱ ᱞᱮᱠᱷᱟᱱ ᱡᱟᱦᱟᱸ ᱛᱤᱱ ᱨᱮᱜᱮ ᱮᱱᱮᱡ ᱮᱱᱮᱡ ᱟᱵᱚᱱ ᱥᱮ ᱥᱮᱨᱮᱧ ᱠᱚᱦᱚᱸ ᱫᱚᱝ ᱫᱚᱝ ᱨᱟᱦᱟᱛᱮ ᱟᱹᱰᱤᱜᱟᱱ ᱵᱚᱱ ᱚᱱᱠᱟ ᱵᱚᱱ ᱥᱮᱨᱮᱧᱟ ᱚᱱᱟ ᱫᱚᱝ ᱵᱮᱜᱚᱨ ᱛᱮ ᱟᱵᱚᱣᱟᱜ ᱮᱱᱮᱡ ᱥᱮᱨᱮᱧ ᱜᱮ ᱵᱟᱝ ᱡᱚᱢᱠᱟᱜᱼᱟ
ᱟᱫᱚ ᱱᱟᱦᱟᱸᱜ ᱜᱚᱢᱠᱮ ᱛᱷᱚᱲᱟ ᱜᱟᱱ ᱞᱤᱧ ᱠᱩᱞᱤ ᱧᱚᱜ ᱮᱜ ᱵᱤᱱ ᱛᱚᱵᱮ ᱱᱟᱦᱟᱜ ᱫᱚᱝ ᱢᱟ ᱡᱟᱦᱟᱸ ᱴᱷᱮᱡ ᱜᱮ ᱚᱱᱟ ᱢᱟ ᱦᱩᱭᱩᱜ ᱜᱮᱭᱟ ᱛᱚᱵᱮ ᱦᱚᱜᱼᱚ ᱱᱟ ᱜᱩᱞᱣᱟᱹᱨᱤ ᱰᱟᱦᱟᱨ ᱟᱨ ᱵᱟᱦᱟ ᱨᱤᱸᱡᱟᱸ ᱵᱷᱤᱱᱥ ᱴᱷᱤᱠᱟᱹ ᱦᱛᱢᱯᱤ ᱤᱱᱟᱹᱠᱷᱚᱱ ᱜᱩᱡᱟᱹᱨ ᱚᱱᱟ ᱠᱚᱫᱚ ᱱᱟᱜ ᱚᱠᱟ ᱚᱠᱟ ᱥᱚᱢᱚᱭ ᱨᱮ ᱵᱟᱝ ᱠᱚ ᱮ ᱮᱱᱮᱡᱚᱜ
ᱵᱟᱦᱟ
ᱦᱮᱸ ᱮᱱᱛᱮ ᱚᱱᱟ ᱰᱟᱦᱟᱨ ᱠᱚ ᱵᱟᱦᱟ ᱠᱚ ᱥᱮᱨᱮᱧ ᱟᱠᱚ
ᱦᱩᱸ ᱦᱩᱸ ᱱᱚᱜᱼᱚᱭ ᱡᱮ ᱰᱟᱦᱟᱨ ᱰᱟᱦᱟᱨ ᱮᱱᱮᱡ ᱫᱚ ᱦᱟᱸᱜ ᱱᱚᱣᱟ ᱥᱚᱦᱨᱟᱭ ᱨᱮᱦᱚᱸ ᱠᱚ ᱮᱱᱮᱡᱚᱜ ᱜᱮᱭᱟ ᱟᱨ ᱥᱟᱸᱶᱛᱮ ᱚᱱᱟ ᱟᱵᱚᱣᱟᱜ ᱵᱟᱦᱟ ᱯᱚᱨᱚᱵᱽ ᱡᱟᱹᱥᱛᱤ ᱠᱟᱭ ᱛᱮᱫᱚ ᱵᱟᱦᱟ ᱨᱮᱠᱚ ᱮᱱᱮᱡ ᱰᱟᱦᱟᱨ ᱮᱱᱮᱡ ᱫᱚ ᱦᱟᱸᱜ ᱪᱮᱫᱟᱜ ᱥᱮ ᱱᱟᱭᱠᱮ ᱵᱟᱵᱟ ᱠᱩ ᱱᱟᱭᱠᱮ ᱵᱟᱵᱟ ᱡᱚᱠᱷᱚᱱ ᱚᱲᱟᱜ ᱠᱷᱚᱱ ᱟᱸ ᱢᱟᱱᱮ ᱡᱟᱦᱮᱨ ᱛᱷᱟᱱ ᱛᱮᱵᱚᱱ ᱮᱱᱮᱡ ᱤᱫᱤᱭᱮᱭᱟᱵᱚᱱ
ᱦᱮᱸ ᱦᱮᱸ
ᱛᱚ ᱤᱱ ᱥᱚᱢᱚᱭ ᱨᱮ ᱰᱟᱦᱟᱨ ᱮᱱᱮᱡ ᱜᱮ ᱮᱱᱮᱡᱟ ᱟᱨ ᱤᱱ ᱥᱚᱢᱚᱭ ᱫᱚ ᱟᱸ ᱱᱚᱣᱟ ᱡᱟᱹᱛᱩᱨ ᱨᱟᱦᱟᱛᱮ ᱮᱱᱮᱡ ᱥᱮᱨᱮᱧ ᱦᱩᱭᱩᱜᱼᱟ ᱡᱟᱹᱛᱩᱨ ᱚᱱᱮ ᱱᱚᱝᱠᱟ ᱦᱟᱸᱜ ᱡᱟᱹᱛᱩᱨ ᱨᱟᱦᱟ ᱢᱮᱱᱟᱜᱼᱟ ᱦᱟᱸᱜ ᱛᱚ ᱚᱱᱟ ᱨᱟᱦᱟ ᱛᱮᱠᱚ ᱮᱱᱮᱡ ᱥᱮᱨᱮᱧ ᱦᱩᱭᱩᱜᱼᱟ ᱟᱨ ᱚᱱᱠᱟ ᱞᱮᱠᱟᱛᱮ ᱩᱱᱤ ᱱᱟᱭᱠᱮ ᱵᱟᱵᱟ ᱫᱚ ᱦᱟᱸᱜ ᱡᱟᱦᱟᱸᱨᱮ ᱡᱟᱦᱮᱨ ᱛᱷᱟᱱ ᱠᱟᱱᱟ ᱚᱸᱰᱮ ᱠᱚ ᱮᱱᱮᱡ ᱤᱫᱤᱭᱮᱭᱟᱠᱚ ᱟᱨ ᱡᱚᱠᱷᱚᱱ ᱱᱟᱭᱠᱮ ᱵᱟᱵᱟ ᱯᱩᱡᱟᱹ ᱯᱟᱨ ᱛᱟᱭᱚᱢ ᱚᱸᱰᱮ ᱡᱟᱦᱮᱨ ᱵᱚᱸᱜᱟ ᱨᱮ ᱡᱟᱦᱮᱨ ᱛᱷᱟᱱ ᱨᱮ ᱦᱟᱸᱜ ᱥᱮ ᱡᱟᱦᱟᱴᱟᱜ ᱡᱟᱦᱟ ᱡᱟᱦᱮᱨ ᱢᱮᱱᱟᱜᱼᱟ ᱦᱟᱸᱜ ᱚᱸᱰᱮ ᱥᱳᱲᱮ ᱠᱚ ᱡᱚᱢ ᱵᱟᱲᱟ ᱠᱟᱛᱮᱜ ᱡᱚᱠᱷᱚᱱ ᱵᱷᱟᱜᱟᱣ ᱚᱠᱛᱚ ᱨᱮ ᱟᱨᱦᱚᱸ ᱩᱱᱛᱮ ᱢᱟᱱᱮ ᱟᱭᱳ ᱠᱚ ᱢᱤᱥᱨᱟ ᱠᱚ ᱛᱚ ᱢᱟᱹᱭ ᱛᱟᱠᱚ ᱫᱟᱹᱭ ᱛᱟᱠᱚ ᱥᱟᱱᱟᱢ ᱠᱚᱜᱮ ᱟᱨᱦᱚᱸ ᱮᱜ ᱮᱱᱮᱡ ᱟᱛᱮ ᱟᱨᱦᱚᱸ ᱩᱱᱤ ᱱᱟᱭᱠᱮ ᱵᱟᱵᱟ ᱟᱭᱟᱜ ᱚᱲᱟᱜ ᱠᱚ ᱥᱮᱴᱮᱨ ᱦᱚᱴᱚ ᱠᱟᱭᱟ
ᱟᱨ ᱦᱚᱸᱜ ᱚ ᱱᱚᱣᱟ ᱦᱚᱞᱤᱧ ᱟᱸᱡᱚᱢ ᱠᱟᱫᱟ ᱱᱟᱦᱟᱸᱜ ᱵᱤᱨ ᱥᱤᱨᱤᱧ ᱠᱩ ᱥᱮ ᱵᱟᱯᱞᱟ ᱵᱤᱱᱛᱤ ᱥᱮᱨᱮᱧ ᱠᱚ ᱥᱮ ᱜᱟᱢ ᱥᱮᱨᱮᱧ ᱦᱩᱲᱩ ᱨᱚᱦᱚᱭ ᱥᱤᱨᱤᱧ ᱟᱨ ᱢᱚᱨᱱᱟᱥ ᱥᱮᱨᱮᱧ ᱥᱟᱠᱣᱟ ᱫᱚ ᱵᱟᱦᱨᱮ ᱟᱨ ᱥᱮᱸᱫᱽᱨᱟ ᱵᱮᱜᱚᱨ ᱛᱮ ᱵᱚᱞᱮ ᱠᱚ ᱮᱱᱮᱡᱼᱟ ᱥᱮᱸᱫᱽᱨᱟ ᱨᱮ ᱮᱱᱛᱮ ᱵᱚᱞᱮ ᱵᱤᱱᱟᱹ ᱤᱭᱟᱹ ᱛᱮᱦᱚᱸ ᱠᱚ ᱮᱱᱮᱡᱚᱜ ᱜᱮᱭᱟ
ᱚᱱᱟ ᱵᱤᱨ ᱨᱮ ᱥᱮᱸᱫᱽᱨᱟ ᱪᱟᱞᱟᱣ ᱚᱠᱛᱮ ᱥᱮ ᱵᱟᱝ ᱦᱚᱜ ᱚᱭ ᱪᱮᱫ ᱵᱤᱱ ᱞᱟᱹᱭ ᱠᱮᱜ-ᱟ
ᱵᱮᱜᱚᱨ ᱮᱱᱮᱡ ᱛᱮᱭᱟᱜ ᱥᱮᱨᱮᱤ ᱮᱱᱛᱮ
ᱟᱪᱪᱷᱟ ᱟᱪᱪᱷᱟᱷᱟ ᱦᱳᱭ ᱦᱚᱜᱼᱚᱭ ᱡᱮ ᱠᱷᱟᱹᱞᱤ ᱥᱮᱨᱮᱧ ᱦᱳᱭ ᱦᱳᱭ ᱦᱚᱜᱚᱭ ᱵᱤᱱ ᱞᱮᱭ ᱠᱮᱜ-ᱟ ᱡᱮ ᱵᱤᱨ, ᱵᱤᱨ ᱵᱩᱨᱩ ᱡᱚᱠᱷᱚᱱ ᱢᱟᱱᱮ ᱟᱸ ᱵᱟᱵᱟ ᱦᱚᱲ ᱠᱚ ᱡᱚᱠᱷᱚᱱ ᱠᱚ ᱪᱟᱞᱟᱜᱼᱟ ᱥᱮ ᱤᱧᱨᱮ ᱟᱞᱟᱫᱟ ᱥᱮᱨᱮᱧ ᱩᱱᱠᱩ ᱟᱠᱚ ᱢᱩᱚᱛ ᱡᱚᱠᱷᱚᱱ ᱠᱚ ᱪᱟᱞᱟᱜᱼᱟ ᱩᱱᱨᱮ ᱟᱹᱰᱤ ᱞᱮᱠᱟᱱᱟᱜ ᱵᱤᱨ ᱨᱟᱦᱟ ᱛᱮ ᱠᱚ ᱥᱮᱨᱮᱧ ᱟᱠᱚ ᱚᱱᱮᱠᱷᱟ ᱚᱱᱟ ᱫᱚᱸ ᱦᱳᱭᱛᱳ ᱱᱚᱝᱠᱟ ᱡᱚᱛᱚ ᱦᱚᱲ ᱥᱟᱢᱟᱝ ᱨᱮᱫᱚ ᱦᱟᱸᱜ ᱚᱱᱟ ᱫᱚ ᱮᱸ ᱥᱮᱨᱮᱧ ᱵᱟᱝ ᱜᱟᱱᱚᱜᱼᱟ ᱚᱱᱟ ᱞᱮᱠᱟᱛᱮ ᱡᱚᱠᱷᱚᱱ ᱵᱟᱵᱟ ᱡᱚᱱᱟ ᱠᱚ ᱡᱚᱠᱷᱚᱱ ᱵᱤᱨ ᱛᱮᱠᱚ ᱵᱚᱞᱚᱱᱟ ᱥᱮᱸᱫᱽᱨᱟ ᱛᱚᱠᱷᱚᱱ ᱜᱮ ᱚᱱᱟ ᱠᱚ ᱥᱮᱨᱮᱧ ᱫᱚᱠᱚ ᱥᱮᱨᱮᱧᱟ ᱟᱠᱚ ᱢᱚᱫᱷᱮ ᱨᱮᱜᱮ ᱦᱟᱸᱜ ᱚᱱᱟ ᱫᱚ ᱦᱟᱸᱜ ᱡᱟᱦᱟᱸᱜ ᱜᱮ ᱵᱤᱨ ᱵᱚᱸᱜᱟ ᱠᱚ ᱢᱮᱱᱟᱜ ᱠᱚᱣᱟᱜ ᱛᱚ ᱦᱳᱭᱛᱳ ᱩᱱᱠᱩ ᱠᱚᱠᱚ ᱥᱟᱹᱠᱷᱤ ᱥᱚᱵᱷᱟ ᱠᱚᱣᱟ ᱠᱩ ᱚᱱᱟ ᱥᱮᱨᱮᱧ ᱟᱛᱮᱫ ᱦᱟᱸᱜ ᱛᱚ ᱟᱹᱰᱤ ᱞᱮᱠᱟᱱᱟᱜ ᱚᱝᱠᱟᱱᱟᱜ ᱥᱮᱨᱮᱹᱧ ᱢᱮᱱᱟᱜᱼᱟ
ᱛᱚ ᱚᱱᱟ ᱥᱮᱨᱮᱧ ᱟᱛᱮᱫ ᱫᱚ ᱦᱟᱸᱜ ᱵᱤᱨ ᱵᱚᱸᱜᱟ ᱠᱚ ᱡᱟᱦᱟᱸᱭ ᱜᱮ ᱵᱚᱸᱜᱟ ᱢᱮᱱᱟᱜ ᱠᱚᱣᱟᱸᱜ ᱵᱤᱨ ᱨᱮ ᱛᱚ ᱩᱱᱠᱩ ᱠᱚᱠᱚ ᱥᱟᱹᱠᱷᱤ ᱥᱚᱵᱷᱟ ᱠᱚᱣᱟ ᱠᱩ ᱥᱮ ᱚᱱᱟ ᱥᱮᱨᱮᱧ ᱛᱟᱞᱟᱛᱮ ᱩᱱᱠᱩ ᱠᱚᱠᱚ ᱜᱟᱵᱟᱱ ᱠᱚᱣᱟ ᱠᱚ ᱥᱮ ᱢᱟᱱᱮ ᱚᱸᱰᱮ ᱠᱚ ᱥᱮᱨᱮᱧᱟ ᱚᱱᱟ ᱠᱚᱫᱚᱜ ᱚᱱᱮ ᱚᱝᱠᱟ ᱵᱤᱨ ᱨᱟᱦᱟ ᱛᱮᱦᱟᱸᱜ ᱟᱫᱚ ᱚᱱᱟ ᱵᱤᱨ ᱨᱟᱦᱟ ᱫᱚ ᱦᱟᱸᱜ ᱦᱸ
ᱟᱫᱚ ᱱᱟᱦᱟᱜ ᱚᱱᱟ ᱠᱚ ᱥᱮᱨᱮᱧ ᱥᱚᱢᱚᱭ ᱛᱮ ᱡᱟᱦᱟᱸᱟᱱᱟᱜ ᱨᱩᱨᱩᱣᱟᱜ ᱦᱚᱸ ᱡᱟᱹᱱᱤᱡ ᱛᱟᱦᱮᱱ ᱜᱮᱭᱟ ᱡᱟᱹᱱᱤᱡ ᱢᱮᱱ ᱠᱮᱭᱟ ᱞᱤᱧ ᱛᱤᱨᱭᱳ ᱠᱚ ᱵᱟᱱᱟᱢ ᱠᱷᱚᱞ ᱛᱤᱨᱭᱳ ᱠᱚ ᱛᱮᱜ ᱵᱟᱱᱟᱢ ᱠᱚ
ᱦᱮᱸ ᱦᱮᱸ ᱮᱠᱫᱚᱢ- ᱮᱠᱫᱚᱢ ᱡᱚᱠᱷᱚᱱ ᱵᱤᱨᱼᱵᱩᱨᱩ ᱠᱚ ᱪᱟᱞᱟᱜᱼᱟ ᱛᱚᱵᱮ ᱠᱷᱟᱱ ᱴᱟᱢᱟᱠ ᱛᱟᱦᱮᱱᱟᱼᱟ ᱛᱤᱨᱭᱳ ᱛᱟᱦᱮᱱᱚᱼᱟ ᱱᱚᱣᱟ ᱠᱚ ᱛᱟᱦᱮᱱᱚᱜ ᱜᱮᱭᱟ ᱦᱟᱸᱜ ᱢᱟᱱᱮ ᱴᱟᱢᱟᱠ ᱛᱟᱦᱮᱱᱟ ᱤᱭᱟᱹ ᱠᱷᱚᱞ ᱛᱤᱨᱭᱳ ᱢᱟᱱᱮ ᱛᱤᱨᱭᱳ ᱦᱟᱸᱜ ᱡᱟᱦᱟᱸ ᱜᱮ ᱦᱟᱸᱜ ᱚᱱᱟ ᱠᱚᱫᱚ ᱛᱟᱦᱮᱱᱚᱜ ᱜᱮᱭᱟ ᱦᱟᱸᱜ ᱩᱱ ᱚᱠᱛᱚ ᱨᱮ ᱠᱟᱨᱚᱱ ᱠᱷᱟᱹᱞᱤ ᱥᱼᱼ ᱛᱤᱨᱤᱧ ᱢᱚᱫᱚᱫ ᱛᱮ ᱢᱟᱦᱟ ᱥᱚᱵᱷᱟ ᱵᱟᱭ ᱟᱸᱡᱚᱢᱚᱜᱼᱟ ᱛᱚ ᱛᱚ ᱚᱱᱟ ᱞᱮᱠᱟᱛᱮ ᱛᱮ ᱵᱟᱡᱽ ᱵᱟᱡᱽᱱᱟ ᱦᱚᱸ ᱞᱟᱹᱠᱛᱤ ᱡᱟᱛᱮ ᱥᱮᱨᱮᱧ ᱥᱟᱶ ᱥᱟᱶᱛᱮ ᱡᱚᱠᱷᱚᱱ ᱚᱱᱟ ᱠᱚ ᱨᱩᱭᱟᱠᱚ ᱥᱮᱠᱚ ᱚᱨᱚᱝᱟ ᱛᱚᱵᱮ ᱠᱷᱟᱱ ᱟᱨᱦᱚᱸ ᱚᱱᱟ ᱥᱮᱨᱮᱧ ᱛᱮ ᱡᱚᱢᱠᱟᱣ ᱛᱚᱵᱮ ᱠᱷᱟᱱ ᱵᱤᱨ ᱡᱟᱦᱟᱸ ᱵᱚᱸᱜᱟ ᱠᱚ ᱢᱮᱱᱟᱜ ᱠᱚᱣᱟ ᱩᱱᱠᱩ ᱠᱟᱹᱴᱤᱡ ᱨᱟᱹᱥᱠᱟᱹ ᱧᱚᱜ ᱠᱚ ᱵᱩᱡᱷᱟᱹᱣᱟ ᱚᱱᱠᱟ ᱦᱟᱸᱜ ᱥᱮ ᱩᱱᱠᱩ ᱠᱚᱠᱚ ᱢᱟᱱᱚᱛ ᱠᱚᱣᱟ ᱠᱚ ᱚᱱᱚᱝᱠᱟ ᱚᱱᱟ ᱞᱮᱠᱟᱛᱮ ᱨᱩ ᱨᱟᱦᱟ ᱨᱩ ᱵᱟᱡ ᱵᱟᱡᱱᱟ ᱦᱚᱸ ᱛᱟᱦᱮᱱᱚᱜ ᱜᱮᱭᱟ
ᱛᱚᱵᱮ ᱚᱱᱮ ᱡᱟ ᱠᱚ ᱥᱮᱨᱮᱧ ᱫᱟ ᱡᱚᱛᱚ ᱥᱮᱨᱮᱧ ᱨᱮᱜᱮ ᱚᱱᱟ ᱫᱚ ᱚᱨᱚᱝ ᱫᱚ ᱜᱟᱱᱚᱜ ᱜᱮᱭᱟ
ᱦᱮᱸ ᱦᱮᱸ ᱜᱟᱱᱚᱜ ᱜᱮᱭᱟ ᱦᱳᱭ ᱦᱳᱭ ᱦᱳᱭ ᱟᱨ ᱱᱚᱜᱼᱚᱭ ᱡᱮ ᱡᱚᱠᱷᱚᱱ ᱵᱤᱨ ᱠᱚ ᱵᱚᱞᱚᱜᱼᱟ ᱤᱱ ᱥᱚᱢᱚᱭ ᱴᱟᱢᱟᱠ ᱢᱟ ᱛᱟᱦᱮᱱ ᱜᱮ ᱪᱮᱫᱟᱜ ᱥᱮ ᱴᱟᱢᱟᱠ ᱡᱚᱠᱷᱚᱱ ᱠᱚ ᱨᱩᱭᱟ ᱦᱚᱭᱛᱳ ᱡᱟᱦᱟᱸᱭ ᱦᱚᱳᱭᱛᱳ ᱟᱫ ᱮᱢᱟᱱ ᱞᱮᱱ ᱠᱷᱟᱱ ᱱᱤᱛᱚᱜ ᱚᱱᱟ ᱴᱟᱢᱟᱠ ᱨᱩ ᱥᱟᱰᱮ ᱟᱸᱡᱚᱢ ᱛᱮᱜᱮ ᱡᱟᱛᱮ ᱩᱱᱤ ᱢᱮᱱᱟ ᱵᱟᱝ ᱱᱚᱣᱟ ᱟᱦᱟᱨ ᱠᱚ ᱪᱟᱞᱟᱣ ᱠᱟᱱᱟ ᱱᱚᱜᱼᱚ ᱱᱚᱝᱠᱟ ᱛᱚ ᱥᱟᱰᱮ ᱟᱸᱡᱚᱢ ᱛᱮᱜᱮ ᱡᱚᱠᱷᱚᱱᱮ ᱪᱟᱞᱟᱣ ᱞᱮᱱᱠᱷᱟᱱ ᱩᱱᱠᱩᱧ ᱧᱟᱢ ᱠᱚᱣᱟ ᱥᱟᱨᱮᱡ ᱟᱠ ᱦᱚᱭ ᱡᱟᱦᱟᱸᱭ ᱠᱚ ᱟᱫ ᱦᱩᱭ ᱫᱟᱲᱮᱭᱟᱜᱼᱟ ᱟᱨ ᱱᱚᱜᱼᱚᱭ ᱡᱮ ᱵᱤᱨ ᱨᱮ ᱴᱟᱢᱟᱠ ᱠᱚ ᱨᱩᱭ ᱱᱚᱣᱟ ᱫᱚ ᱦᱚᱭᱛᱚ ᱡᱚᱠᱷᱚᱱ ᱥᱤᱹᱞ ᱥᱟᱨᱟᱢ ᱠᱚ ᱥᱮᱸᱫᱽᱨᱟ ᱠᱚᱣᱟ ᱟᱫᱚ ᱱᱩᱠᱩ ᱫᱚ ᱢᱤᱫ ᱡᱟᱣᱨᱟ ᱠᱩ ᱴᱟᱢᱟᱠ ᱨᱩᱛᱮ ᱡᱟᱦᱟᱸ ᱛᱤᱱᱟᱹᱜ ᱟᱠᱩ ᱴᱮ ᱵᱟᱡᱽ ᱵᱟᱡᱽᱱᱟ ᱢᱮᱱᱟᱜᱼᱟ ᱚᱱᱟ ᱵᱟᱡᱽ ᱵᱟᱡᱽᱱᱟ ᱨᱩ ᱟᱸᱫᱳᱲ ᱛᱮ ᱩᱱᱠᱩ ᱥᱮᱞ ᱥᱟᱨᱢ ᱥᱮ ᱵᱤᱨ ᱡᱟᱱᱣᱟᱨ ᱠᱚᱫᱚ ᱢᱤᱫ ᱡᱟᱭᱜᱟ ᱨᱮᱠᱚ ᱧᱤᱨ ᱡᱟᱣᱨᱟᱜᱼᱟ ᱢᱤᱫ ᱡᱟᱭᱜᱟ ᱨᱮᱠᱚ ᱧᱤᱨ ᱡᱟᱣᱨᱟᱜ ᱛᱮ ᱩᱱᱠᱩ ᱚᱸᱰᱮ ᱠᱚ ᱜᱚᱡᱽ ᱫᱟᱲᱮᱭᱟ ᱠᱚ ᱠᱟᱱᱟ ᱠᱚ ᱦᱳᱭᱛᱳ ᱡᱷᱟᱹᱞᱤ ᱠᱚ ᱚᱰᱟᱣ ᱠᱮᱫᱟᱹ ᱦᱚᱭᱛᱳ ᱚᱸᱰᱮ ᱫᱟᱹᱲ ᱥᱮᱱ ᱮᱱᱟ ᱚᱸᱰᱮᱭ ᱡᱷᱟᱹᱞᱤᱭᱱᱟ ᱛ ᱡᱷᱟᱹᱞᱤ ᱞᱮᱱᱟᱱ ᱩᱱᱠᱩ ᱫᱚ ᱚᱸᱰᱮ ᱠᱩ ᱥᱚᱵᱚᱜ ᱜᱚᱡᱽ ᱠᱚᱣᱟ ᱥᱮᱠᱚ ᱛᱩᱧ ᱜᱚᱡᱽ ᱠᱚᱣᱟ ᱱᱚᱝᱠᱟ ᱚᱱᱟ ᱟᱸᱫᱳᱲᱟ ᱟᱸᱫᱳᱲ ᱠᱟᱛᱮ ᱦᱳᱭ ᱦᱳᱭ ᱦᱳᱭ
ᱤᱭᱟᱹ ᱜᱚᱝᱠᱮ ᱛᱚᱵᱮ ᱞᱟᱜᱽᱲᱮ ᱜᱩᱣᱞᱤ ᱞᱟᱜᱽᱲᱮ ᱜᱩᱞᱣᱟᱨᱤ ᱛᱤ ᱫᱚ ᱡᱟᱭᱡᱩᱜᱽ ᱜᱮᱠᱚ ᱮᱱᱮᱡᱼᱟ ᱥᱮ
ᱞᱟᱜᱽᱲᱮ ᱞᱟᱜᱽᱲᱮ ᱢᱟᱦᱟ
ᱵᱟᱦᱟ ᱮᱱᱮᱡ ᱢᱟ ᱱᱟᱦᱟᱜ ᱮᱠᱷᱮᱱ ᱵᱟᱦᱟ ᱥᱚᱢᱚᱭ ᱯᱚᱨᱚᱵᱽ ᱨᱮᱜᱮ ᱛᱚ
ᱦᱮᱸ ᱦᱮᱸ ᱵᱟᱦᱟ ᱨᱮᱢᱟ ᱵᱟᱦᱟ ᱯᱚᱨᱚᱵᱽ ᱚᱠᱛᱚ ᱨᱮᱜᱮ ᱦᱟᱸ ᱟᱫᱚ ᱞᱟᱜᱽᱲᱮ ᱫᱚ
ᱱᱚᱣᱟ ᱥᱚᱦᱚᱨᱟᱭ ᱠᱚᱨᱮ ᱦᱚᱸᱠᱚ ᱮᱱᱮᱡ ᱜᱮᱭᱟ ᱯᱟᱞᱮ ᱦᱟᱸᱜ ᱵᱟᱞᱤᱧ ᱵᱟᱰᱟᱭᱟ ᱟᱨ ᱮ ᱮᱱᱮᱡ ᱜᱮᱭᱟ ᱠᱩ ᱞᱟᱜᱽᱬᱮ ᱠᱩᱦᱚᱸ ᱢᱟᱱᱮ ᱡᱟᱹᱥᱛᱤ ᱠᱟᱹᱭᱛᱮ ᱢᱟ ᱫᱚᱝ ᱟᱨ ᱞᱟᱜᱽᱬᱮ ᱜᱮ ᱢᱮᱱᱟᱜ ᱟᱛᱚ
ᱢᱮᱱᱟᱜ-ᱟ ᱦᱮᱸ ᱟᱫᱚ ᱱᱚᱣᱟ ᱠᱩᱫᱚ ᱜᱳᱞᱣᱟᱹᱨᱤ ᱛᱤ ᱠᱚ ᱮᱱᱮᱡ ᱠᱚᱫᱚ ᱱᱮᱛᱟᱨ ᱫᱚ ᱡᱟᱹᱱᱤᱡ ᱵᱟᱝ ᱧᱮᱞᱚᱜᱚᱜ ᱠᱟᱱᱟ,
ᱦᱳᱭ ᱦᱳᱭ ᱱᱮᱛᱟᱨ ᱫᱚ ᱦᱟᱸᱜ ᱚᱱᱟ ᱜᱟᱹᱞᱣᱟᱹᱨᱤ ᱟᱨ ᱚᱱᱟ ᱤᱭᱟᱹ ᱫᱚ ᱦᱟᱸᱜ ᱵᱟᱝ ᱧᱮᱞᱚᱜ ᱠᱟᱱᱟ ᱦᱟᱸᱜ ᱦᱳᱭ᱾ ᱪᱮᱫᱟᱜ ᱥᱮ ᱮᱸ ᱱᱚᱣᱟ ᱵᱟᱹᱭ ᱵᱟᱹᱭᱛᱮ ᱱᱚᱣᱟ ᱫᱚ ᱢᱟᱱᱮ ᱟᱫᱚᱜ ᱦᱚᱨ ᱨᱮ ᱢᱮᱱᱟᱜ-ᱟ ᱦᱟᱸᱜ, ᱠᱟᱨᱚᱱ ᱦᱚᱭᱛᱚ ᱚᱱᱟ ᱡᱟᱦᱟᱸᱭ ᱠᱩ ᱵᱟᱠ ᱠᱩ ᱵᱟᱲᱟᱭᱟ ᱦᱩᱸ
ᱦᱩᱸ ᱟᱫᱚᱞᱤᱧ ᱟᱸᱡᱚᱢ ᱵᱟᱲᱟ ᱟᱠᱟᱫᱟ ᱵᱚᱞᱮ ᱥᱚᱨᱦᱟᱭ ᱥᱚᱢᱚᱭ ᱜᱤ ᱚᱱᱟ ᱢᱟᱛᱣᱟᱨ ᱜᱩᱧᱡᱟᱹᱨ ᱠᱩᱦᱚᱸ ᱠᱩ ᱮᱱᱮᱡᱚᱜ-ᱟ ᱟᱫᱚ ᱱᱤᱛᱚᱜ ᱢᱟ ᱚᱱᱟᱫᱚ ᱵᱟᱝ ᱧᱮᱞᱚᱜᱚᱜ ᱠᱟᱱᱟ ᱧᱮᱞ ᱫᱚ
ᱮᱠᱫᱚᱢ ᱮᱠᱫᱷᱚᱢ ᱢᱟᱛᱚᱣᱟᱨ ᱜᱩᱧᱡᱟᱹᱨ ᱦᱚᱸ ᱪᱮᱫᱟᱜ ᱥᱮ, ᱚᱭ ᱡᱮ ᱟᱵᱩ ᱠᱩᱨᱮᱱ ᱫᱟᱭ ᱵᱩᱰᱤ ᱛᱟᱠᱩ ᱠᱩ ᱦᱚᱭᱛᱚ ᱱᱩᱠᱩ ᱚᱱᱟ ᱮᱱᱮᱡ ᱥᱤᱨᱤᱧ ᱠᱩ ᱵᱟᱠᱩ ᱞᱟᱹᱭ ᱪᱮᱫ ᱠᱩ ᱠᱟᱱ ᱱᱤᱛᱚᱜ ᱦᱟᱨᱟᱜ ᱠᱟᱱ ᱠᱩᱲᱤ ᱜᱤᱫᱽᱨᱟᱹ ᱠᱩ᱾ ᱥᱮ ᱡᱟᱦᱟᱸᱭ ᱠ ᱠᱩ ᱵᱟᱲᱟᱭ ᱨᱮᱦᱚᱸ ᱦᱚᱭᱛᱚ ᱩᱱᱤ ᱚᱱᱟ ᱟᱠᱷᱲᱟ ᱨᱮ ᱡᱩᱫᱤ ᱵᱟᱭ ᱪᱟᱞᱟᱣ ᱞᱮᱱᱠᱷᱟᱡ ᱪᱤᱠᱟᱹᱛᱮᱭ ᱪᱤᱫᱟ?
ᱪᱤᱫᱟᱭ ᱦᱟᱸ
ᱛᱚ ᱚᱱᱟ ᱞᱮᱠᱟᱛᱮ ᱱᱚᱣᱟ ᱠᱩᱫᱚ ᱦᱚᱭᱛᱚ ᱮᱱᱮᱡ ᱥᱮ ᱥᱤᱨᱤᱧ ᱨᱮ ᱵᱟᱝ ᱧᱮᱞᱚᱜ ᱠᱟᱱᱟ ᱥᱮ ᱟᱫ ᱟ ᱟᱫᱚ ᱰᱟᱦᱟᱨ ᱨᱮ ᱱᱤᱛᱚᱜ ᱧᱮᱞᱚᱜ ᱠᱟᱱᱟ ᱚᱝᱠᱟ ᱦᱟᱜ
ᱦᱩᱸᱦᱩᱸ ᱟᱫᱚ ᱟᱹᱞᱤᱧᱟᱜ ᱫᱤᱥᱟᱹ ᱞᱮᱠᱟ ᱛᱮᱫᱚ ᱮᱛ ᱛᱷᱚᱲᱟ ᱞᱟᱦᱟ ᱧᱚᱜ ᱫᱚ ᱧᱮᱞ ᱵᱟᱲᱟ ᱠᱟᱫᱟᱞᱤᱧ ᱟ ᱢᱟᱱᱮ ᱡᱩᱫᱟᱹ ᱡᱩᱫᱟᱹ ᱮᱱᱮᱡ ᱥᱮᱨᱮᱧ ᱮᱱᱮᱡ ᱤᱭᱟᱹ ᱡᱩᱫᱟᱹ ᱡᱩᱫᱟᱹ ᱮᱱᱮᱡ ᱨᱮ ᱡᱩᱫᱟᱹ ᱡᱩᱫ ᱦᱮᱸ ᱡᱩᱫᱟᱹ ᱡᱩᱫᱟᱹ ᱥᱤᱨᱤᱧ ᱨᱮ ᱡᱩᱫᱟᱹ ᱡᱩᱫᱟᱹ ᱮᱱᱮᱡ ᱦᱚᱸ ᱮᱸᱛᱮ ᱤᱧ ᱧᱮᱞ ᱞᱮᱫᱟ,
ᱦᱮᱸ ᱦᱮᱸ ᱦᱮᱸ
ᱡᱮᱞᱮᱠᱟ ᱫᱚᱱᱦᱚᱫᱚᱝ ᱟᱭᱢᱟ ᱞᱮᱠᱟᱱ ᱫᱚᱝ ᱢᱮᱱᱟᱜ-ᱟ ᱢᱤᱫᱞᱮᱠᱟᱱ ᱵᱩᱫᱟᱹ ᱥᱮᱨᱮᱧ ᱨᱮ ᱥᱤᱢᱯᱩᱞ ᱮᱱᱮᱡ ᱟᱨ ᱢᱤᱫ ᱞᱮᱠᱟᱱᱟᱜ ᱫᱚ ᱥᱤᱨᱤᱧ ᱥᱤᱨᱤᱧ ᱵᱤᱥᱤ ᱥᱟᱹᱭ ᱨᱮ ᱢᱮᱱᱟᱜ-ᱟ ᱢᱤᱫ ᱟᱜ ᱫᱚ ᱢᱮᱱᱟᱜ-ᱟ ᱮᱸᱫ ᱢᱤᱫ ᱢᱤᱫᱥᱮᱡ ᱠᱩ ᱮᱸ ᱟᱯ ᱯᱟᱧᱮᱢ ᱪᱮᱫᱠᱟ ᱞᱤᱧ ᱞᱟᱹᱭ ᱠᱮᱭᱟ ᱥᱚᱸᱜᱮ ᱛᱮᱜᱮ ᱠᱩ ᱥᱟᱯᱟᱵ ᱠᱟᱱᱟ ᱢᱤᱫ ᱦᱚᱲ ᱫᱚ ᱥᱟᱢᱟᱝ ᱥᱮᱫ ᱮ ᱥᱟᱢᱟᱝ ᱠᱮᱫᱟ, ᱟᱨ ᱢᱤᱫ ᱦᱚᱲ ᱫᱚ ᱫᱮᱭᱟ ᱥᱮᱫ ᱟᱨ ᱤᱱᱟᱹᱠᱷᱟᱱ ᱢᱤᱫᱴᱟᱝ ᱫᱚ ᱥᱮᱨᱮᱧ ᱵᱤᱥᱚᱭ ᱟᱨᱦᱚᱸ ᱮᱸ ᱚᱱᱮ ᱥᱤᱨᱤᱧ ᱨᱮᱫᱚ ᱢᱟᱱᱮ ᱦᱟᱱᱛᱮ ᱞᱟᱦᱟᱥᱮᱫ ᱠᱩ ᱠᱩᱪᱩᱲ ᱤᱫᱤᱭᱟ ᱟᱨ ᱛᱟᱭᱚᱢ ᱥᱮᱫ ᱠᱩ ᱯᱟᱥᱠᱟᱭᱟ ᱚᱱᱠᱟᱱ ᱮᱱᱮᱡ ᱦᱚᱞᱤᱧ ᱧᱮᱞ ᱠᱟᱫᱟ ᱦᱮᱸ
ᱦᱮᱸ ᱡᱟᱦᱟᱸᱢ ᱞᱟᱹᱭ ᱠᱮᱫᱼᱟ ᱡᱮ ᱱᱚᱜᱼᱚᱭ ᱡᱮ
ᱡᱟᱦᱟᱸ ᱮᱱᱮᱡ ᱮᱢ ᱞᱟᱹᱭ ᱠᱟᱜ-ᱟ ᱡᱮ ᱞᱟᱦᱟ ᱥᱮᱫ ᱦᱚᱸᱠᱩ ᱥᱟᱢᱟᱝ ᱠᱟ ᱛᱟᱭᱚᱢ ᱥᱮᱫ ᱠᱩ ᱥᱟᱢᱟᱝ ᱥᱮ ᱵᱟᱝ ᱱᱚᱜ-ᱚ ᱱᱚᱸᱰᱮ ᱫᱚ ᱩᱱᱠᱩ ᱟᱜ ᱛᱤ ᱫᱚ ᱯᱟᱴᱮᱫ ᱟᱛᱮᱜ ᱠᱩ ᱥᱟᱵᱟ ᱦᱮᱸ ᱥᱮ ᱵᱟᱝ? ᱟᱫᱚ ᱡᱟᱦᱟᱸᱭ ᱡᱟᱦᱟᱸ ᱱᱟᱠᱷᱟᱭ ᱥᱟᱢᱟᱝ ᱠᱟᱜ-ᱟ ᱚᱱᱛᱮ ᱢᱤᱫ ᱫᱚᱢᱵᱚ ᱠᱩᱪᱩᱲ ᱤᱫ ᱤᱫᱤᱭᱟ ᱟᱨᱦᱚᱸ ᱡᱟᱦᱟᱸᱭ ᱱᱚᱣᱟ ᱱᱟᱦᱟ ᱠᱩ ᱤᱭᱟᱹ ᱥᱟᱢᱟᱝ ᱠᱟᱜ-ᱟ ᱩᱝᱠᱩ ᱟᱨ ᱢᱤᱫ ᱫᱚᱢ ᱠᱩ ᱠᱩᱪᱩᱲ ᱟᱹᱜᱩᱭᱟ ᱦᱮᱸ ᱥᱮ ᱵᱟᱝ? ᱟᱪᱷᱟ ᱱᱚᱣᱟ ᱫᱚ ᱦᱟᱸᱜ ᱪᱤᱫ ᱮᱱᱮᱡ ᱠᱩ ᱢᱮᱛᱟᱜ-ᱟ ᱱᱚᱣᱟ ᱫᱚ ᱦᱟᱸᱜ?
ᱮᱸ ᱢᱤᱫᱴᱮ ᱦᱟᱸᱜ ᱚᱱᱮ ᱦᱟᱱᱛᱮ ᱱᱟᱛᱮ ᱠᱩ ᱥᱟᱢᱟᱝ ᱠᱟᱫᱟ ᱚᱱᱟ ᱫᱚ ᱱᱟᱦᱟᱜ ᱫᱚᱝ ᱮᱱᱮᱡ ᱠᱟᱱ ᱜᱮᱭᱟ᱾
ᱫᱚᱝ ᱮᱲᱮᱡᱼᱟ
ᱥᱟᱢᱟᱝ ᱢᱤᱫ ᱦᱚᱲᱚᱲ ᱞᱟᱦᱟ ᱥᱮᱫ ᱮ ᱥᱟᱢᱟᱝ ᱠᱮᱫᱟᱟ ᱢᱤᱫ ᱦᱚᱲ ᱫᱚ ᱦᱟᱸᱜ ᱦᱮᱸᱱᱚᱛᱮ ᱫᱮᱭᱟ ᱱᱟᱠᱷᱟ ᱥᱮᱫ ᱮ ᱥᱟᱢᱟᱝ ᱠᱟᱫᱟ
ᱦᱮᱸ ᱦᱮᱸ ᱩᱱᱤᱭᱟᱜ ᱫᱮᱭᱟ ᱱᱟᱠᱷᱟ ᱦᱮᱸ
ᱫᱚᱝ ᱥᱮᱨᱮᱤᱧ
ᱟᱪᱪᱷᱟ ᱟᱪᱪᱷᱟ ᱫᱚᱝ ᱥᱮᱨᱮᱧ ᱨᱮᱭᱟᱜ ᱮᱱᱮᱡ ᱦᱮᱸ ᱥᱮ ᱵᱟᱝ ᱚᱱᱟ ᱫᱚᱦᱟᱸᱜ
ᱥᱮᱨᱮᱤᱧ ᱨᱮᱭᱟᱜ ᱟᱫᱚ ᱚᱱᱟ ᱦᱚᱸ ᱥᱮᱨᱮᱤᱧ ᱦᱚᱸ ᱮᱱᱛᱮᱫ ᱚᱱᱟ ᱚᱱᱠᱟᱜᱮ ᱥᱮᱨᱮᱤᱧ ᱢᱮᱱᱟᱜᱼᱟ ᱚᱠᱟ ᱞᱮᱠᱟ ᱠᱚ ᱢᱟᱱᱮ ᱦᱚᱪᱚᱠᱟᱫᱟ ᱚᱱᱠᱟᱜᱮ ᱮᱱᱛᱮᱫ ᱚᱱᱠᱟ ᱦᱚᱸ ᱦᱳᱭ
ᱦᱳᱭ ᱦᱳᱭ ᱦᱳᱭ ᱴᱷᱤᱠ ᱴᱷᱤᱠ ᱛᱚ ᱟᱹᱰᱤ ᱱᱟᱯᱟᱭ
ᱢᱤᱫ ᱟᱫ ᱫᱚ- ᱚᱱᱟ ᱛᱷᱚᱲᱟ ᱛᱷᱚᱲᱟ ᱤᱭᱟᱹ ᱮᱱᱛᱮᱫ ᱤᱭᱟᱹ ᱥᱮᱫ ᱦᱚᱸᱭ ᱞᱟᱦᱟᱥᱮᱫ ᱦᱚᱭ ᱠᱩᱪᱩᱲ ᱤᱫᱤ ᱠᱮᱫᱟ ᱟᱨ ᱛᱟᱭᱚᱢ ᱥᱮᱫ ᱦᱚᱭ ᱯᱟᱥᱠᱟ ᱤᱫᱤ ᱠᱮᱫᱟ ᱚᱱᱟ ᱥᱟᱫᱚᱢ ᱮᱱᱮᱡ ᱥᱮ ᱪᱮᱫ ᱮᱱᱮᱡ ᱵᱚᱱ ᱢᱮᱛᱟᱣᱟᱜ ᱠᱟᱱᱟ
ᱦᱳᱭ ᱦᱳᱭ ᱥᱟᱫᱚᱢ ᱡᱟᱦᱟᱵᱩᱱ ᱠᱟᱢᱥᱟᱣ ᱠᱚᱣᱟ ᱦᱟᱸᱜ ᱦᱳᱭ ᱦᱳᱭ ᱴᱷᱤᱠ ᱴᱷᱤᱠ ᱜᱮᱭᱟ ᱛᱚᱵᱮ ᱚᱠᱛᱚ ᱠᱚ ᱦᱩᱭᱮᱱ ᱛᱟᱞᱟᱝᱼᱟ ᱛᱚ ᱤᱱᱠᱟᱹ ᱜᱮᱞᱟᱝ ᱨᱚᱯᱚᱲ ᱠᱟᱱᱟ ᱦᱩᱸ
ᱢᱟ ᱛᱚᱵᱮ ᱡᱚᱦᱟᱨ
ᱚ ᱦᱮᱸ ᱡᱚᱦᱟᱨ ᱜᱮ ᱢᱟ ᱦᱮᱸ